ᱦᱮᱞᱳᱣ
ᱦᱮᱸ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ ᱡᱚᱦᱟᱨ ᱜᱮ
ᱡᱚᱦᱟᱨ ᱜᱮ
ᱛᱚᱵᱮᱦᱟᱜ ᱚᱱᱟ ᱵᱮᱥ ᱵᱟᱲᱟ ᱜᱮᱛᱚ?
ᱦᱮᱸ?
ᱢᱮᱱᱫᱟᱹᱞᱤᱧ ᱡᱮ ᱵᱮᱥ ᱜᱮᱛᱚ?
ᱦᱳᱭ ᱱᱮᱛᱚᱜ ᱦᱟᱹᱵᱤᱡ ᱫᱚ ᱵᱮᱥ ᱜᱮ ᱾ ᱟᱯᱮ ᱠᱚᱜᱮ?
ᱦᱮᱸ ᱟᱞᱮ ᱫᱚ ᱦᱟᱸᱜ ᱱᱤᱛᱦᱚ ᱵᱮᱥ ᱜᱮ, ᱟᱪᱪᱷᱟ ᱞᱟᱹᱭᱵᱤᱱ ᱥᱮ ᱟᱯᱮ ᱚᱱᱛᱮᱱᱟᱜ ᱦᱚᱭ ᱦᱤᱥᱤᱫᱼᱼ ᱠᱚᱫᱚ ᱚᱠᱟ ᱞᱮᱠᱟ?
ᱱᱚᱛᱮᱱᱟᱜ ᱦᱚᱭ ᱦᱤᱥᱤᱫ ᱫᱚ ᱛᱮᱦᱤᱧ ᱫᱚ ᱫᱟᱜ ᱮ ᱡᱟᱹᱲᱤ ᱞᱮᱫᱟ ᱾
ᱟᱪᱪᱷᱟ, ᱢᱟᱱᱮ ᱦᱚᱭ ᱦᱚᱭ ᱦᱚᱭᱼᱼ ᱟᱨ ᱛᱟᱦᱞᱮ ᱱᱤᱛ ᱫᱚ ᱛᱟᱦᱞᱮ ᱪᱮᱫ ᱠᱚᱵᱮᱱ ᱪᱤᱠᱟᱹᱭᱮᱫ ᱛᱮ?
ᱪᱮᱫ ᱦᱚᱸ ᱵᱟᱝ ᱚᱞᱚᱜ ᱯᱟᱲᱦᱟᱣ ᱠᱟᱛᱮᱜ ᱫᱩᱲᱩᱵ ᱦᱩᱭ ᱠᱟᱱᱟ ᱱᱤᱛᱚᱜ ᱫᱚ ᱾
ᱟᱪᱪᱷᱟ ᱟᱪᱪᱷᱟ ᱚ ᱟᱨ ᱛᱟᱦᱞᱮ ᱡᱚᱢ ᱠᱚᱫᱚ ᱦᱩᱭ ᱠᱟᱱᱟ ᱦᱮᱸ ᱵᱟᱝ?
ᱦᱳᱭ ᱡᱚᱢ ᱵᱟᱲᱟ ᱠᱚᱫᱚ ᱦᱩᱭ ᱠᱟᱱᱟ, ᱟᱨ ᱟᱯᱮ ᱥᱮᱱᱟᱜ ᱦᱚᱭ ᱦᱤᱥᱤᱫ ᱫᱚ
ᱟᱻ ᱟᱞᱮᱥᱮᱱᱟᱜ ᱦᱚᱭ ᱦᱤᱥᱤᱫ ᱫᱚ ᱛᱮᱦᱮᱧ ᱫᱚ ᱠᱟᱹᱡ ᱟᱻ ᱟᱵᱷᱚᱣᱟᱴᱟᱜ ᱫᱚ ᱢᱮᱜᱞᱟ ᱢᱮᱜᱞᱟ ᱛᱟᱦᱮᱸ ᱠᱟᱱᱟ ᱟᱨ ᱟᱵᱷᱚᱣᱟ ᱫᱚ ᱫᱤᱱ ᱫᱚ ᱡᱟᱦᱟ ᱞᱮᱠᱟ ᱩᱱ ᱫᱤᱱ ᱞᱮᱠᱟ ᱫᱚ ᱛᱮᱦᱮᱧ ᱫᱚ ᱩᱱᱟᱹᱜ ᱡᱟᱹᱥᱛᱤ ᱫᱚ ᱦᱟᱸᱜ ᱩᱫᱽᱜᱟᱹᱨ ᱫᱚ ᱵᱟᱝ ᱵᱩᱡᱷᱟᱹᱜ ᱠᱟᱱ ᱛᱟᱦᱮᱸᱜ ᱜᱚᱨᱚᱢ ᱫᱚ ᱛᱮᱦᱮᱱ ᱫᱚ ᱴᱷᱟᱱᱰᱟ ᱜᱮᱹ ᱟᱹᱭᱠᱟᱹᱜ ᱠᱟᱱᱛᱟᱦᱮᱹᱜ ᱟᱨᱠᱤ ᱦᱚᱭ ᱦᱚᱭ ᱟᱪᱪᱷᱟ ᱟᱨ ᱢᱤᱫᱴᱮᱱ ᱮᱹ ᱠᱩᱞᱤ ᱴᱚᱯᱤᱠ ᱱᱤᱭᱮ ᱛᱮᱜᱮ ᱟᱻ ᱞᱟᱹᱭ ᱫᱟᱹᱞᱤᱧ ᱡᱮ ᱟᱵᱚ ᱡᱮ ᱱᱚᱜᱚᱭ ᱡᱟᱦᱟᱸ ᱟᱵᱚ ᱢᱟ ᱡᱟᱦᱟᱸ ᱱᱚᱰᱮ ᱫᱷᱟᱹᱨᱛᱤ ᱡᱟᱦᱟᱸ ᱨᱮ ᱡᱟᱦᱟᱸ ᱵᱚᱱ ᱦᱮᱡ ᱠᱟᱱ ᱫᱚ ᱡᱟᱦᱟ ᱟᱵᱚᱣᱟᱜ ᱢᱟᱹᱱᱢᱤ ᱥᱤᱨᱡᱚᱱ ᱫᱚ ᱚᱠᱟ ᱞᱮᱠᱟᱨᱮ ᱟᱵᱚᱣᱟᱜ ᱦᱩᱭ ᱞᱮᱱ ᱛᱟᱵᱚᱱ ᱛᱟᱦᱮᱸᱜ-ᱟ?
ᱟᱹᱞᱤᱧ ᱢᱟ ᱩᱱᱟᱹᱜ ᱢᱟ ᱵᱟᱹᱞᱤᱧ ᱵᱟᱲᱟᱭᱟ ᱟᱹᱵᱤᱱ ᱜᱮᱵᱮᱱ ᱞᱟᱹᱭ ᱞᱮᱠᱷᱟᱱ ᱵᱮᱥ ᱠᱚᱜᱼᱟ
ᱟᱪᱪᱷᱟ ᱟᱪᱪᱷᱟ ᱟᱪᱪᱷᱟ ᱯᱟᱹᱭᱞᱟᱹ ᱛᱮᱫᱚ ᱫᱚ ᱦᱟᱸᱜ ᱟ ᱟᱵᱚ ᱱᱚᱣᱟ ᱡᱟᱸᱦᱟ ᱫᱷᱟᱹᱨᱛᱤ ᱫᱚ ᱯᱩᱨᱟᱹ ᱢᱟᱱᱮ ᱡᱟ ᱡᱚᱞᱟᱯᱩᱨᱤ ᱛᱮ ᱯᱩᱨᱟᱹ ᱢᱟᱱᱮ ᱜᱚᱴᱟ ᱫᱟᱜ ᱛᱮ ᱯᱮᱨᱮᱡ ᱛᱟᱦᱮᱸ ᱠᱟᱱᱟ ᱟᱫᱚ ᱱᱚᱣᱟ ᱢᱟᱱᱮ ᱟᱨᱠᱤ ᱢᱟᱱᱮ ᱱᱚᱝᱠᱟ ᱩᱱ ᱚᱠᱛᱚ ᱨᱮ ᱟᱨᱠᱤ ᱡᱟᱦᱟᱸ ᱩᱱᱠᱩ ᱫᱮᱵᱼ ᱫᱮᱵᱟᱞᱳ ᱠᱚ ᱡᱟᱦᱟᱸ ᱫᱚ ᱞᱟᱹᱭᱟ ᱠᱚᱣᱟ ᱩᱱᱠᱩ ᱢᱤᱫᱴᱮᱱ ᱱᱚᱣᱟ ᱱᱚᱝᱠᱟ ᱢᱤᱫᱴᱮᱱ ᱩᱭᱦᱟᱹᱨ ᱪᱤᱱᱛᱟᱹ ᱦᱮᱡᱱᱟᱠᱚ ᱡᱮ ᱟᱵᱚ ᱫᱚ ᱦᱟᱸᱜᱼᱟ ᱡᱮ ᱪᱮᱫ ᱞᱮᱠᱟᱨᱮ ᱟᱵᱚ ᱢᱟᱱᱮ ᱫᱮᱵᱟᱥᱮᱵᱟ ᱵᱚᱱ ᱧᱟᱢᱟ ᱦᱳᱭ ᱚᱱᱟ ᱠᱚ ᱩᱭᱦᱟᱹᱨ ᱪᱤᱱᱛᱟᱹ ᱠᱮᱜ-ᱟ ᱡᱮ ᱦᱮᱸ ᱢᱟᱹᱱᱢᱤ ᱥᱤᱨᱡᱚᱱ ᱱᱤᱭᱟᱹ ᱫᱚ ᱦᱟᱸᱜ ᱯᱳᱭᱞᱳ ᱫᱚ ᱟᱠᱚ ᱫᱚ ᱦᱟᱜ ᱟᱹᱠᱤᱱᱟᱜ ᱡᱟᱦᱟᱸ ᱚᱱᱮ ᱢᱟᱹᱭᱞᱟᱹ ᱢᱟᱹᱭᱞᱟᱹ ᱫᱟᱜ ᱛᱮ ᱢᱟᱹᱭᱞᱟᱹᱛᱮ ᱵᱟᱨᱭᱟ ᱪᱮᱬᱮ ᱠᱤᱱ ᱵᱮᱱᱟᱣ ᱠᱮᱫ ᱠᱤᱱᱟᱹ ᱡᱟᱦᱟᱸ ᱫᱚ ᱮᱜ ᱩᱫᱩᱜ ᱪᱮᱬᱮ ᱵᱤᱲᱤ ᱠᱷᱚᱱᱟᱜ ᱜᱮ ᱟᱵᱚᱣᱟᱜ ᱱᱚᱣᱟ ᱡᱟᱦᱟᱸ ᱢᱟᱹᱱᱢᱤ ᱥᱤᱨᱡᱚᱱ ᱡᱟᱦᱟ ᱫᱚ ᱯᱤᱞᱪᱩ ᱦᱟᱲᱟᱢ ᱯᱤᱞᱪᱩ ᱵᱩᱲᱦᱤ ᱟᱨ ᱠᱤᱱ ᱮ ᱚᱸᱰᱮ ᱚᱱᱟ ᱵᱤᱞᱤ ᱠᱷᱚᱱᱟᱜ ᱠᱤᱱ ᱩᱰᱩᱠ ᱟᱨᱠᱤ ᱦᱮᱥᱮ ᱛᱚ ᱟᱵᱚ ᱦᱳᱭ ᱚᱸᱰᱮ ᱠᱷᱚᱱ ᱜᱮ ᱟᱵᱚ ᱯᱳᱭᱞᱳ ᱢᱟᱹᱱᱢᱤ ᱥᱤᱨᱡᱚᱱ ᱛᱟᱵᱚ ᱟᱜᱻ ᱟᱨ ᱡᱟᱦᱟ ᱱᱚᱜᱼᱚᱭ ᱡᱟᱦᱟ ᱫᱟᱜ ᱛᱮ ᱡᱟᱦᱟ ᱯᱮᱨᱮᱡ ᱛᱟᱦᱮ ᱠᱟᱱ ᱫᱚ ᱱᱚᱣᱟ ᱜᱚᱴᱟᱜᱮ ᱢᱟᱱᱮ ᱫᱟᱜ ᱛᱮ ᱯᱮᱨᱮᱡ ᱛᱟᱦᱮᱸ ᱠᱟᱱᱟ ᱛᱚ ᱱᱚᱣᱟ ᱱᱤᱭᱮ ᱛᱮᱦᱚᱸ ᱢᱤᱫᱴᱮᱱ ᱤᱧ ᱪᱤᱱᱛᱟᱹ ᱠᱮᱫᱟ ᱡᱮ ᱱᱚᱣᱟ ᱢᱟ ᱯᱩᱨᱟᱹ ᱫᱟᱜ ᱨᱮᱢᱟ ᱛᱚ ᱦᱟᱜ ᱛᱟᱦᱮ ᱵᱟᱝ ᱜᱟᱱᱚᱜᱼᱟ ᱟᱫᱚ ᱱᱚᱝᱠᱟ ᱞᱟᱛᱟᱨ ᱠᱷᱚᱱᱟᱜ ᱡᱟᱦᱟᱸ ᱫᱚ ᱯᱟᱛᱟᱞ ᱠᱷᱚᱱᱟᱜ ᱟᱨᱠᱤ ᱡᱟᱦᱟᱸ ᱫᱟᱜ ᱞᱟᱛᱟᱨ ᱠᱷᱚᱱᱟᱜ ᱱᱚᱝᱠᱟ ᱡᱮ ᱱᱚᱰᱮ ᱱᱚᱰᱮ ᱡᱟᱦᱟᱸ ᱫᱚ ᱩᱱᱤ ᱡᱟᱦᱟᱸ ᱵᱚᱱ ᱢᱮᱛᱟᱭ ᱠᱟᱱ ᱫᱚ ᱮᱫ ᱦᱚᱨᱚ ᱟᱨᱠᱤ ᱩᱱᱤ ᱱᱟᱠᱟ ᱠᱚ ᱦᱚᱦᱚ ᱟᱫᱮᱭᱟ ᱟᱨ ᱠᱟᱴᱠᱚᱢ ᱦᱚᱨᱚ ᱠᱟᱴᱠᱚᱢ ᱛᱟᱨᱯᱚᱨᱮ ᱞᱮᱰᱮᱫ ᱩᱱᱠᱩ ᱡᱷᱚᱛᱚ ᱚᱱᱠᱟ ᱢᱤᱫ ᱢᱤᱫ ᱠᱟᱛᱮ ᱦᱚᱦᱚ ᱠᱟᱛᱮᱫ ᱜᱮ ᱦᱚᱨᱚᱣᱟᱜ ᱫᱮᱭᱟ ᱨᱮ ᱱᱚᱝᱠᱟ ᱞᱟᱛᱟᱨ ᱠᱷᱚᱱᱟᱜ ᱮ ᱦᱟᱥᱟ ᱠᱚ ᱨᱟᱠᱟᱵᱟ ᱟᱨ ᱩᱱᱤᱭᱟᱜ ᱨᱮᱠᱚ ᱫᱚᱦᱚᱭ ᱛᱟᱦᱮ ᱩᱱ ᱡᱚᱦᱳᱜ ᱱᱚᱣᱟ ᱫᱷᱟᱹᱨᱛᱤ ᱨᱮᱱᱟᱜ ᱫᱷᱟᱹᱨᱛᱤ ᱫᱚ ᱦᱩᱭ ᱠᱟᱱᱟ ᱦᱮᱥᱮ ᱟᱨ ᱛᱟᱯᱚᱨᱮ ᱢᱟᱹᱱᱢᱤ ᱡᱟᱦᱟ ᱫᱚ ᱟᱵᱳᱨᱮᱱ ᱯᱤᱞᱪᱩ ᱦᱟᱲᱟᱢ ᱯᱤᱞᱪᱩ ᱵᱩᱲᱦᱤ ᱛᱟᱠᱤᱱᱼᱼ ᱩᱱᱠᱤᱱ ᱨᱮᱦᱚᱸ ᱡᱮ ᱦᱟᱸᱜ ᱢᱟ ᱟᱵᱚ ᱢᱟ ᱥᱟᱱᱟᱢ ᱠᱚᱜᱮ ᱵᱚᱱ ᱵᱟᱲᱟᱭᱟ ᱡᱮ ᱵᱚᱭᱦᱟ ᱢᱚᱫᱽᱫᱷᱮ ᱨᱮᱫᱚ ᱠᱳᱱᱳ ᱢᱤᱫᱴᱮᱱ ᱥᱟᱹᱜᱟᱹᱭ ᱡᱟᱦᱟᱸ ᱫᱚ ᱢᱟᱱᱮ ᱪᱮᱫ ᱪᱮᱫᱠᱟᱞᱤᱧ ᱞᱟᱹᱭᱟ ᱚᱱᱮ ᱵᱚᱭᱦᱟ ᱥᱟᱹᱜᱟᱹᱭ ᱛᱟᱦᱮᱱ ᱠᱟᱱᱟ ᱥᱮ ᱚᱱᱟ ᱢᱚᱫᱽᱫᱷᱮ ᱨᱮᱜᱮ ᱵᱟ. ᱦᱩ ᱡᱟᱶᱟᱭ ᱚᱱᱠᱟ ᱫᱚ ᱦᱟᱸᱜ ᱵᱟᱝ ᱜᱟᱱᱚᱜ ᱠᱟᱱᱟ ᱟᱨ ᱤᱱᱟᱹ ᱚᱠᱛᱚ ᱨᱮᱢᱟ ᱠᱳᱱᱳ ᱚᱱᱮ ᱢᱟᱹᱱᱢᱤ ᱜᱮ ᱵᱟᱠᱚ ᱛᱟᱦᱮᱸ ᱠᱟᱱᱟ ᱥᱮ ᱤᱱᱟᱹ ᱚᱠᱛᱚ ᱨᱮᱫᱚ ᱦᱟᱸᱜ ᱦᱚᱭᱛᱳ ᱟᱜᱮᱱ ᱢᱚᱫᱽᱫᱷᱮᱨᱮ ᱢᱤᱫᱴᱮᱱ ᱢᱟᱱᱮ ᱯᱩᱡᱟᱹ ᱯᱩᱡᱟᱹ ᱯᱟᱴ ᱟᱨᱠᱤ ᱡᱟᱦᱟᱸ ᱫᱚ ᱼᱼ ᱪᱮᱫ ᱠᱚ ᱢᱮᱱᱟ ᱯᱩᱡᱟᱹ ᱯᱩᱡᱟᱹ ᱠᱮᱫᱟ ᱠᱤᱱ ᱢᱟᱱᱮ ᱪᱮᱫᱞᱮᱠᱟ ᱳᱭ ᱡᱮᱢᱚᱱ ᱦᱚᱜᱚᱭ ᱚᱱ ᱡᱮᱢᱚᱱ ᱱᱚᱜᱼᱚᱭ ᱜᱟᱯᱟ ᱢᱮᱭᱟᱝ ᱡᱟᱦᱟᱸ ᱦᱮᱱᱟᱜ ᱛᱟᱵᱚᱱ ᱫᱚ ᱱᱚᱝᱠᱟ ᱟᱢᱵᱟᱵᱚᱛᱤ ᱛᱚ ᱢᱤᱫᱴᱮᱱ ᱱᱚᱝᱠᱟᱱᱟᱜ ᱫᱤᱱ ᱨᱮᱜᱮ ᱟᱹᱠᱤᱱ ᱚᱱᱮ ᱯᱩᱡᱟᱹ ᱠᱮᱫᱟ ᱠᱤᱱ ᱟᱨ ᱱᱚᱠᱟ ᱦᱟᱺᱰᱤ ᱠᱚᱠᱤᱱ ᱫᱚᱦᱚ ᱠᱮᱫᱟ ᱟᱨ ᱱᱚᱝᱠᱟ ᱦᱟᱸᱜ ᱧᱩ ᱵᱩᱞ ᱠᱟᱛᱮᱜ ᱠᱤᱱ ᱜᱤᱛᱤᱡ ᱞᱮᱱᱛᱟᱭᱟ ᱚᱱᱟ ᱩᱱ ᱚᱠᱛᱚ ᱨᱮᱜᱮ ᱦᱟᱸᱜ ᱱᱚᱝᱠᱟ ᱟᱵᱚᱣᱟᱜ ᱡᱟᱦᱟᱸ ᱡᱚᱛᱚ ᱯᱟᱹᱨᱤᱥ ᱨᱮᱜᱮ ᱟᱨᱠᱤ ᱱᱚᱝᱠᱟ ᱮᱭᱟᱭ ᱜᱚᱴᱟᱝ ᱠᱚᱲᱟ ᱮᱭᱟᱭ ᱜᱚᱴᱟᱝ ᱠᱩᱲᱤ ᱟᱨᱠᱤ ᱡᱮ ᱚᱱᱮ ᱚᱸᱰᱮ ᱠᱷᱚᱱᱟᱜ ᱜᱮ ᱟᱵᱟᱨ ᱩᱱᱠᱤᱱ ᱢᱚᱫᱽᱫᱷᱮ ᱢᱤᱫᱴᱟᱝ ᱦᱩᱭᱱᱟ ᱟᱨᱠᱤ ᱡᱟᱦᱟᱸ ᱫᱚ ᱚᱸᱰᱮ ᱠᱷᱚᱱᱟᱜ ᱜᱮ ᱟᱵᱟᱨ ᱟᱵᱚᱵᱚᱱ ᱵᱚᱝᱥᱚ ᱡᱟᱦᱟ ᱵᱤᱥᱛᱟᱨᱤᱛᱚ ᱚᱱᱟ ᱵᱚᱱ ᱵᱟᱹᱲᱛᱤᱭ ᱱᱟ ᱚᱱᱰᱮ ᱠᱷᱚᱱᱟᱜ ᱜᱮ ᱟᱵᱚᱣᱟᱜ ᱦᱚᱜ ᱢᱟᱹᱱᱢᱤ ᱡᱚᱱᱚᱢ ᱫᱚ ᱦᱩᱭ ᱤᱫᱤᱭᱮᱱᱟ ᱤᱱᱠᱟᱹ ᱤᱱᱠᱟᱹᱛᱮ ᱡᱚᱛᱚ ᱱᱤᱛᱚᱜ ᱱᱤᱛᱚᱜ ᱡᱟᱦᱟᱸ ᱩᱱ ᱢᱟᱨᱟᱝ ᱦᱟᱸᱜ ᱦᱩᱭ ᱠᱟᱱ ᱛᱟᱵᱳᱱᱟ ᱟᱹᱰᱤ ᱢᱟᱨᱟᱝ ᱛᱮᱜᱮ ᱜᱚᱴᱟᱜᱮ ᱟᱵᱚ ᱥᱟᱱᱛᱟᱲ ᱦᱮᱱᱟᱜ ᱵᱚᱱᱟ ᱥᱮ
ᱦᱮᱸ ᱦᱮᱸ
ᱦᱳᱭ ᱦᱚᱜ ᱚ ᱱᱚᱝᱠᱟ ᱛᱟᱦᱮᱸ ᱠᱟᱱᱟ ᱟᱨᱠᱤ ᱦᱳᱭᱛᱚ ᱩᱱᱟᱹᱜ ᱴᱷᱤᱠ ᱫᱚ ᱞᱤᱧ ᱵᱟᱲᱟᱭᱟ ᱥᱮ ᱵᱟᱝ ᱠᱤᱱᱛᱩ ᱡᱟᱦᱟᱸ ᱛᱤᱱᱟᱹᱜ ᱠᱤᱪᱷᱩ ᱫᱚᱞᱤᱧ ᱵᱟᱲᱟᱭᱟ ᱨᱮᱦᱚ ᱛᱚ ᱞᱤᱧ ᱞᱟᱹᱭ ᱟᱫ ᱵᱤᱱᱟ ᱟᱨᱠᱤ
ᱦᱮᱸ ᱦᱮᱸ
ᱟᱫᱚ
ᱦᱟᱥᱼᱦᱟᱸᱥᱞᱤ ᱪᱮᱬᱮ ᱵᱤᱞᱤ ᱠᱷᱚᱱᱟᱜ ᱜᱮ ᱩᱱᱠᱤᱱ ᱯᱤᱞᱪᱩ ᱦᱟᱲᱟᱢ ᱯᱤᱞᱪᱩ ᱵᱩᱲᱦᱤ ᱫᱩᱠᱤᱱ ᱦᱩᱭ ᱞᱮᱱᱟ ᱛᱟᱦᱮᱸᱫ
ᱦᱳᱭ ᱦᱳᱭ ᱚ ᱟᱨ ᱛᱟᱦᱞᱮ ᱟᱨ ᱢᱤᱫᱴᱮᱱ ᱟᱹᱵᱤᱱ ᱟᱹᱵᱤᱱ ᱞᱤᱧ ᱠᱩᱠᱞᱤᱭᱮᱫ ᱵᱤᱱᱟ ᱡᱟᱦᱟᱸ ᱟᱵᱚ ᱦᱚᱭᱛᱳ ᱚ ᱡᱟᱦᱟᱸ ᱚᱞᱪᱤᱠᱤ ᱡᱟᱦᱟᱸ ᱤᱭᱟᱹᱴᱟᱜ ᱱᱚᱣᱟ ᱱᱚᱣᱟ ᱥᱤᱡᱚᱱᱤᱭᱟᱹ ᱱᱚᱣᱟ ᱥᱤᱡᱚᱱ ᱨᱮᱱ ᱜᱟ ᱫᱚ ᱚᱠᱚᱭ ᱛᱟᱦᱮ ᱠᱟᱱᱟ ᱟᱨᱠᱤ
ᱯᱚᱱᱰᱤᱛ ᱨᱚᱜᱷᱩᱱᱟᱛᱷ ᱢᱩᱨᱢᱩᱭ ᱛᱟᱦᱮᱜ ᱠᱟᱱᱟ
ᱮ ᱩᱱᱤ ᱪᱮᱫ ᱞᱮᱠᱟᱨᱮ ᱱᱚᱣᱟᱭ ᱩᱭᱦᱟᱹᱨ ᱪᱤᱱᱛᱟᱹ ᱠᱮᱫᱟ ᱡᱮ ᱱᱚᱣᱟ ᱟᱯᱮ ᱟᱵᱚ ᱵᱚᱱ ᱡᱮ ᱱᱚᱣᱟ ᱫᱚ ᱟᱵᱚᱣᱟᱜ ᱟᱲᱟᱝ ᱠᱟᱱᱟ ᱡᱟᱱᱟᱢ ᱟᱲᱟᱝ ᱠᱟᱱ ᱛᱟᱵᱚᱱᱟ ᱡᱮ ᱱᱚᱣᱟᱛᱮ ᱛᱮ ᱠᱚᱨᱟᱣ ᱞᱮᱠᱷᱟᱡ ᱫᱚ ᱵᱮᱥᱚᱜᱼᱟ ᱟᱨᱠᱤ ᱵᱷᱟᱜᱮᱜᱼᱟ
ᱚᱱᱟ ᱫᱚ ᱩᱱᱟᱹᱜ ᱵᱮᱥ ᱴᱷᱤᱠ ᱫᱚ ᱵᱟᱹᱞᱤᱧ ᱵᱟᱲᱟᱭᱟ
ᱟᱪᱪᱷᱟ
ᱟᱹᱵᱤᱱ ᱵᱤᱱ ᱵᱟᱲᱟᱭ ᱠᱷᱟᱱ ᱞᱟᱹᱭ ᱟᱸᱡᱚᱢ ᱟᱹᱞᱤᱧ ᱵᱮᱱ
ᱦᱳᱭ ᱟᱨᱠᱤ ᱮᱼᱼ ᱩᱱᱤᱭᱟᱜ ᱩᱭᱦᱟᱹᱨ ᱪᱤᱱᱛᱟᱹ ᱫᱚ ᱱᱚᱝᱠᱟ ᱛᱟᱦᱮ ᱠᱟᱱᱟ ᱩᱱᱤ ᱡᱟᱸᱦᱟ ᱟᱠᱚ ᱚᱲᱟᱜ ᱛᱟᱠᱚ ᱡᱟᱦᱟᱸ ᱟᱡ ᱜᱚᱜᱚ ᱟᱭᱳ ᱵᱟᱵᱟ ᱛᱟᱹᱠᱤᱱ ᱮᱢᱚᱱ ᱢᱤᱫᱴᱮᱱ ᱥᱠᱩᱞ ᱨᱮᱠᱤᱱ ᱢᱟᱱᱮ ᱚᱸᱰᱮ ᱫᱚ ᱦᱤᱱᱫᱤ ᱛᱮ ᱦᱤᱱᱫᱤ ᱛᱮᱠᱚ ᱯᱟᱲᱦᱟᱜ ᱛᱟᱦᱮᱸᱜᱼᱟ ᱟᱨᱚ ᱚᱸᱰᱮ ᱠᱳᱱᱳ ᱟᱵᱚᱣᱟᱜ ᱟᱲᱟᱝ ᱛᱮᱫᱚ ᱵᱟᱠᱚ ᱨᱚᱲᱮᱫ ᱛᱟᱦᱮᱸᱜ ᱩᱱᱤ ᱪᱮᱫ ᱜᱮ ᱵᱟᱭ ᱵᱩᱡᱷᱟᱹᱣ ᱫᱟᱲᱮᱭᱟᱜ ᱛᱟᱦᱮᱸᱜᱼᱟ ᱟᱫᱚ ᱢᱤᱫᱴᱮᱱ ᱩᱱᱤ ᱢᱤᱫᱴᱮᱱ ᱱᱚᱝᱠᱟᱭ ᱩᱭᱦᱟᱹᱨ ᱠᱮᱫᱟ ᱡᱮ ᱟᱵᱚᱣᱟᱜ ᱨᱚᱲ ᱛᱮᱜᱮ ᱥᱮ ᱟᱵᱚ ᱡᱟᱦᱟ ᱵᱚᱱ ᱨᱚᱲᱟ ᱚᱱᱟ ᱛᱮᱜᱮ ᱢᱮᱫ ᱨᱮᱱᱟᱜ ᱚᱞ ᱤᱧ ᱩᱰᱩᱠ ᱤᱧ ᱟᱨᱠᱤ ᱱᱚᱝᱠᱟ ᱟᱡ ᱯᱩᱨᱟᱹ ᱜᱩᱨᱩ ᱜᱚᱝᱠᱮ ᱡᱟᱦᱟᱸ ᱟᱵᱚᱨᱮᱱ ᱯᱚᱱᱰᱤᱛ ᱨᱚᱜᱷᱩᱱᱟᱛᱷ ᱢᱩᱨᱢᱩ ᱟᱨᱠᱤ ᱱᱚᱝᱠᱟ ᱚᱞ ᱠᱮᱫᱟᱭ ᱡᱚᱛᱚ ᱠᱤᱪᱷᱩ ᱨᱮᱱᱟᱜ ᱜᱮ ᱟᱨᱠᱤ ᱚᱛ ᱠᱷᱚᱱᱟᱜ ᱮᱛᱚᱦᱚᱵ ᱛᱚᱵᱮ ᱡᱮ ᱱᱚᱣᱟ ᱫᱚ ᱱᱚᱝᱠᱟ ᱢᱮᱱᱠᱷᱟᱱ ᱡᱷᱚᱛᱚ ᱨᱮᱭᱟᱜ ᱜᱮ ᱢᱮᱥᱟ ᱦᱮᱱᱟᱜ ᱛᱟᱵᱚᱱᱟ ᱡᱟᱦᱟᱸ ᱫᱚ ᱡᱟᱦᱟᱸ ᱯᱳᱭᱞᱳ ᱨᱮ ᱵᱟᱹᱞᱤᱧ ᱞᱟᱹᱭ ᱠᱮᱫᱟ ᱥᱤᱨᱜᱹᱞ ᱱᱤᱭᱹ ᱠᱟᱛᱷᱟᱴᱟᱜ ᱦᱳᱭ ᱚᱱᱟ ᱥᱟᱶ ᱫᱚ ᱯᱩᱨᱟᱹ ᱢᱮᱥᱟ ᱦᱮᱱᱟᱜ ᱛᱟᱵᱚᱱᱟ ᱚᱱᱟ ᱠᱚ ᱟᱨᱠᱤ ᱚᱱᱮ ᱚᱱᱠᱟᱨᱮ ᱩᱱᱤ ᱟᱡ ᱢᱚᱱᱮ ᱵᱷᱤᱛᱤᱨ ᱨᱮ ᱢᱤᱫᱴᱮᱱ ᱨᱟᱹᱜᱤ ᱟᱨᱠᱤ ᱡᱮ ᱟᱵᱚᱣᱟᱜ ᱩᱱᱠᱩ ᱡᱷᱚᱛᱚ ᱦᱚᱲᱟᱜ ᱦᱮᱱᱟᱜ ᱛᱟᱠᱚᱣᱟ ᱟᱵᱚᱣᱟᱜ ᱪᱮᱫᱟᱜ ᱟᱲᱟᱝ ᱵᱟᱹᱱᱩᱜ ᱛᱟᱵᱚᱱᱟ ᱟᱵᱚᱣᱟᱜ ᱪᱮᱫᱟᱜ ᱵᱷᱟᱥᱟ ᱵᱟᱹᱱᱩᱜ ᱛᱟᱵᱩᱱᱟ ᱥᱮ ᱟᱵᱚᱣᱟᱜ ᱪᱮᱫᱟᱜ ᱚᱞ ᱵᱟᱹᱱᱩᱜ ᱛᱟᱵᱚᱱᱟ ᱩᱱᱤ ᱚᱱᱟ ᱩᱱᱠᱩ ᱟᱠᱟᱨᱮ ᱩᱱᱤ ᱩᱰᱩᱠ ᱞᱮᱫ ᱛᱟᱸᱦᱮᱜ ᱚᱱᱟ ᱚᱞ ᱴᱟᱜ ᱦᱩᱸ ᱦᱩᱸ
ᱚᱞᱪᱤᱠᱤ ᱫᱚ ᱩᱱᱤᱥᱥᱚ ᱯᱚᱸᱪᱤᱥ ᱥᱟᱞᱨᱮ ᱦᱩᱭ ᱞᱮᱱᱟ ᱛᱟᱸᱦᱮᱫ ᱵᱮᱱᱟᱣ ᱞᱮᱫᱟᱭ ᱛᱟᱸᱦᱮᱫ
ᱟᱪᱪᱷᱟ ᱩᱱᱤᱭ ᱡᱟᱱᱟᱢ ᱠᱚᱫᱚᱵᱮᱱ ᱵᱟᱲᱟᱭᱟ ᱥᱮ ᱵᱟᱝᱼᱟ
ᱦᱮᱸ ᱵᱟᱲᱟᱭ ᱜᱮᱭᱟᱞᱤᱧ
ᱟᱪᱪᱷᱟ ᱟᱪᱪᱷᱟ ᱦᱳᱭ ᱟᱨᱠᱤ ᱟᱵᱚ ᱢᱤᱫᱴᱮᱱ ᱱᱚᱣᱟ ᱢᱤᱫᱴᱮᱱ ᱟᱹᱰᱤ ᱱᱟᱯᱟᱭᱟ ᱟᱨᱠᱤ ᱡᱟᱸᱦᱟ ᱫᱚ ᱟᱵᱚᱣᱟᱜ ᱨᱚᱲ ᱟᱵᱚ ᱜᱮᱵᱚᱱ ᱟᱵᱚ ᱴᱷᱮᱱᱜᱮ ᱟᱨᱠᱤ ᱡᱟᱦᱟᱸ ᱫᱚ ᱦᱚᱭᱛᱚ ᱚᱱᱟ ᱫᱚ ᱮᱴᱟᱜ ᱦᱚᱲ ᱫᱚ ᱡᱮᱢᱚᱱ ᱟᱵᱚ ᱱᱚᱣᱟ ᱡᱷᱚᱛᱚ ᱛᱮᱜᱮ ᱵᱚᱱ ᱨᱚᱲ ᱫᱟᱲᱮᱭᱟᱜᱼᱟ ᱵᱮᱝᱜᱚᱞ ᱥᱮ ᱦᱤᱱᱫᱤ ᱛᱮ ᱦᱚᱸ ᱠᱤᱱᱛᱩ ᱩᱱᱠᱩ ᱡᱟᱦᱟᱸᱭ ᱵᱮᱝᱜᱚᱞ ᱨᱮᱱ ᱫᱤᱠᱩ ᱠᱚ ᱩᱱᱠᱩ ᱫᱚ ᱠᱤᱱᱛᱩ ᱟᱵᱚᱣᱟᱜ ᱟᱲᱟᱝ ᱛᱮᱫᱚ ᱠᱤᱱᱛᱩ ᱵᱟᱠᱚ ᱨᱚᱲ ᱠᱮᱭᱟ
ᱦᱮᱸ ᱮᱴᱟᱜ ᱡᱟᱹᱛᱤ ᱨᱮᱱ ᱠᱚᱫᱚ ᱟᱵᱚᱣᱟᱜ ᱟᱲᱟᱝ ᱨᱮᱫᱚ ᱵᱟᱠᱚ ᱨᱚᱲ ᱫᱟᱲᱮᱜ ᱜᱮᱭᱟ ᱟᱨ ᱟᱵᱚ ᱫᱚ ᱡᱚᱛᱚ ᱞᱮᱠᱟᱱ ᱟᱲᱟᱝ ᱛᱮᱵᱚᱱ ᱨᱚᱲ ᱫᱟᱲᱤᱭᱟᱜᱼᱟ
ᱦᱮᱸ ᱟᱨ ᱩᱱᱠᱩ ᱫᱚ ᱚᱱᱟ ᱠᱚᱫᱚ ᱵᱟᱝᱠᱚ ᱨᱚᱲ ᱠᱮ ᱠᱟᱹᱴᱤᱡ ᱦᱚᱭᱛᱳ ᱡᱟᱸᱦᱟᱭ ᱟᱹᱛᱩ ᱱᱚᱣᱟ ᱟᱹᱛᱩ ᱯᱟᱲᱟ ᱠᱚᱨᱮ ᱫᱚ ᱨᱚᱲ ᱫᱟᱲᱮ ᱜᱮᱭᱟ ᱟᱨ ᱠᱤᱪᱷᱩ ᱠᱤᱪᱷᱩ ᱫᱚ ᱠᱟᱹᱴᱤᱡ ᱠᱟᱹᱴᱤᱡ ᱫᱚᱠᱚ ᱨᱚᱲ ᱠᱮᱜᱮᱭᱟ ᱟᱸᱡᱚᱢ ᱟᱸᱡᱚᱢ ᱛᱮᱠᱮ ᱥᱮᱬᱟ ᱟᱠᱟᱟᱜᱼᱟ ᱱᱚᱝᱠᱟ ᱟᱵᱚ ᱵᱟᱡᱟᱨ ᱥᱚᱦᱚᱨ ᱛᱟᱦᱮᱱᱟ ᱥᱮ ᱩᱱᱠᱩ ᱠᱚᱫᱚ ᱦᱟᱸᱜ ᱵᱟᱠᱚ ᱨᱚᱲ ᱜᱮᱭᱟ ᱟᱨᱠᱤ
ᱡᱟᱦᱟᱸᱭ ᱠᱩ ᱮᱴᱟᱜ ᱡᱟᱹᱛᱤ ᱨᱮᱱ ᱦᱚᱲ ᱡᱟᱦᱟᱸᱭ ᱥᱟᱱᱛᱟᱲ ᱠᱚ ᱥᱟᱱᱛᱟᱲᱤ ᱠᱚ ᱥᱮᱬᱟ ᱟᱠᱟᱜᱼᱟ ᱟᱵᱚᱣᱟᱜ ᱨᱚᱲ ᱠᱚ ᱩᱱᱠᱩ ᱫᱚ ᱯᱩᱥᱴᱟᱹᱣ ᱥᱟᱹᱦᱤᱡ ᱫᱚ ᱟᱵᱚ ᱞᱮᱠᱟ ᱫᱚ ᱵᱟᱝᱠᱚ ᱨᱚᱲ ᱫᱟᱲᱮᱭᱟᱜᱼᱟ
ᱦᱮᱸ ᱦᱮᱸ ᱥᱚᱢᱯᱩᱨᱱᱚ ᱟᱵᱚ ᱞᱮᱠᱟ
ᱯᱩᱥᱴᱟᱹ ᱥᱟᱺᱦᱤᱡ ᱵᱚᱱ ᱨᱚᱲ ᱫᱟᱲᱮᱭᱟᱜᱼᱟ ᱟᱵᱚ ᱫᱚ
ᱦᱳᱭ, ᱟᱵᱚ ᱫᱚ ᱡᱷᱚᱛᱚ ᱞᱮᱠᱟ ᱛᱮᱜᱮ ᱩᱱᱠᱩᱣᱟᱜ ᱵᱷᱟᱥᱟᱛᱮ ᱡᱚᱛᱚ ᱡᱚᱛᱚ ᱠᱟᱛᱷᱟ ᱜᱮᱵᱚᱱ ᱞᱟᱹᱭ ᱠᱮᱭᱟ
ᱦᱳᱭ ᱦᱳᱭ
ᱦᱮᱸ ᱦᱮᱸ ᱟᱨ ᱩᱱᱠᱩᱫᱚ ᱠᱤᱱᱛᱩ ᱟᱨ ᱵᱟᱠᱚ ᱢᱮᱱ ᱫᱟᱲᱮ ᱠᱚᱣᱟ
ᱦᱳᱭ
ᱦᱚᱸᱚᱱᱟᱜᱮ ᱟᱨᱠᱤ
ᱦᱳᱭ
ᱟᱵᱚᱣᱟᱜ ᱡᱟᱱᱟᱢ ᱟᱲᱟᱝ ᱪᱮᱛᱟᱱ ᱨᱮ ᱟᱵᱤᱱᱟᱜ ᱛᱤᱱᱟᱹᱜ ᱠᱩᱥᱤ ᱢᱮᱱᱟᱜ ᱛᱟᱵᱤᱱᱟ ᱟᱨᱠᱤ ᱡᱟᱦᱟᱸ ᱟᱵᱚᱣᱟᱜ ᱡᱟᱱᱟᱢ ᱟᱲᱟᱝ ᱨᱚᱲ ᱦᱮᱱᱟᱜ ᱟᱠᱟᱫᱟ ᱚᱞ ᱦᱮᱱᱟᱜ ᱟᱠᱟᱫᱟ ᱚᱱᱟ ᱪᱮᱛᱟᱱ ᱨᱮ ᱟᱹᱵᱤᱱᱟᱜ
ᱟᱞᱤᱧ ᱫᱚ ᱟᱵᱚᱣᱟᱜ ᱚᱞ ᱠᱚ ᱵᱮᱞ ᱠᱚ ᱡᱚᱛᱚᱜ ᱜᱮ ᱟᱹᱰᱤ ᱜᱚᱨᱚᱵᱽ ᱜᱮᱞᱤᱧ ᱵᱩᱡᱷᱟᱹᱣᱟ ᱟᱵᱚ ᱥᱟᱱᱛᱟᱲ ᱠᱟᱱᱟ ᱵᱚᱱ ᱟᱵᱚ ᱵᱩᱣᱟᱜ ᱚᱞ ᱯᱟᱲᱦᱟᱣ ᱥᱟᱱᱛᱟᱲᱤ ᱛᱮᱜᱮᱵᱚᱱ ᱯᱟᱲᱦᱟᱜ ᱠᱟᱱᱟ ᱟᱹᱰᱤ ᱜᱚᱨᱚᱵᱽ ᱨᱮᱱᱟᱜ ᱠᱟᱛᱷᱟ ᱠᱟᱱᱟ ᱱᱚᱣᱟ ᱫᱚ ᱟᱵᱚ ᱟᱵᱚ ᱥᱟᱱᱛᱟᱲ ᱠᱚ ᱞᱟᱹᱜᱤᱫ ᱫᱚ
ᱟᱪᱪᱷᱟ ᱟᱪᱪᱷᱟ ᱾
ᱦᱩᱸ
ᱦᱳᱭ ᱟᱨᱠᱤ ᱱᱚᱣᱟᱣᱟᱜᱮ ᱡᱚᱛᱚ ᱥᱟᱱᱟᱢ ᱜᱮ ᱜᱚᱨᱵᱚ ᱵᱚᱱ ᱫᱚᱦᱚᱭᱟ ᱡᱮ ᱢᱤᱴᱟᱺᱜ ᱟᱵᱚᱣᱟᱜ ᱨᱚᱲ ᱟᱵᱚᱴᱷᱮᱱᱜᱮ ᱢᱟᱱᱮ ᱱᱤᱭᱟᱹ ᱟᱢᱟᱜ ᱚᱲᱟᱜ ᱟᱢᱜᱮᱢ ᱧᱮᱞᱟ ᱟᱢᱟᱜ ᱡᱟᱹᱛ ᱟᱢᱜᱮᱢ ᱧᱮᱞᱟ ᱮᱴᱟᱜ ᱦᱚᱲ ᱫᱚ ᱵᱟᱭ ᱧᱮᱞᱟ ᱢᱟᱱᱮ ᱟᱢᱟᱜ ᱟᱲᱟᱝ ᱟᱢᱜᱮᱢ ᱢᱟᱱᱮ ᱟᱢᱟᱜ ᱨᱚᱲ ᱟᱢ ᱴᱷᱮᱱ ᱜᱮ᱾ ᱚᱱᱟ ᱮᱴᱟᱜ ᱦᱚᱲ ᱴᱷᱮᱱ ᱫᱚ ᱵᱟᱝ᱾ ᱟᱨ ᱛᱟᱦᱞᱮ ᱟᱯᱮ ᱚᱱᱛᱮ ᱫᱚ ᱪᱮᱫ ᱞᱮᱠᱟ ᱵᱟᱯᱞᱟ ᱠᱚ ᱫᱚ ᱪᱮᱫ ᱞᱮᱠᱟ ᱦᱩᱭᱩᱜ ᱜᱮᱛᱮ ᱢᱟᱱᱮ ᱪᱮᱫᱠᱟᱞᱤᱧ ᱞᱟᱹᱭᱟ ᱫᱚᱝ ᱠᱚ ᱢᱟᱱᱮ ᱡᱟᱦᱟᱸ ᱵᱟᱯᱞᱟ ᱟᱨᱠᱤ ᱵᱟᱯᱞᱟ ᱨᱮᱭᱟᱜ ᱦᱟᱹᱴᱤᱧ ᱫᱚ ᱢᱮᱱᱟᱜ ᱛᱟᱵᱚᱱ ᱜᱮᱭᱟ ᱢᱟᱱᱮ ᱚᱠᱟ ᱞᱮᱠᱟ ᱦᱩᱭᱩᱜ ᱜᱮ ᱛᱟᱯᱮᱭᱟ ᱚᱱᱛᱮ ᱫᱚ᱾
ᱟᱞᱮ ᱥᱮᱱᱟᱜ ᱵᱟᱯᱞᱟ ᱫᱚ ᱩᱱᱟᱹᱜ ᱵᱮᱥᱴᱷᱤᱠ ᱢᱟ ᱟᱹᱞᱤᱧ ᱢᱟ ᱵᱟᱦᱨᱮ ᱞᱮᱜᱮ ᱞᱤᱧ ᱛᱟᱦᱮᱸᱣ ᱠᱟᱱᱟ᱾ ᱦᱩᱰᱤᱧ ᱠᱷᱚᱱᱟᱜ ᱜᱮ ᱟᱫᱚ ᱩᱱᱟᱹᱜ ᱵᱮᱥᱴᱷᱤᱠ ᱫᱚ ᱵᱟᱹᱞᱤᱧ ᱵᱟᱲᱟᱭᱟ᱾
ᱟᱪᱪᱷᱟ ᱟᱪᱪᱷᱟ
ᱱᱚᱝᱠᱟ ᱢᱤᱫᱴᱮᱱ ᱵᱟᱯᱞᱟ ᱨᱮᱱᱟᱜ ᱵᱷᱟᱜᱽ ᱢᱮᱱᱟᱜ-ᱟ ᱵᱟᱯᱞᱟ ᱫᱚ ᱛᱤᱱᱟᱹᱜ ᱨᱚᱠᱚᱢ ᱵᱟᱯᱞᱟ ᱠᱟᱱᱟ᱾
ᱦᱳᱭ ᱮᱭᱟᱭ ᱨᱚᱠᱚᱢ ᱥᱮ ᱛᱤᱱᱟᱹᱜ ᱨᱚᱠᱚᱢ ᱦᱮᱱᱟᱜ-ᱟ ᱵᱟᱯᱞᱟ ᱫᱚ
ᱟᱪᱪᱷᱟ ᱚᱱᱟ ᱫᱚ ᱦᱟᱸᱜ ᱟᱞᱤᱧ ᱦᱚᱸ ᱢᱟᱱᱮ ᱵᱟᱝ ᱜᱮᱞᱤᱧ ᱵᱟᱰᱟᱭᱟ ᱵᱮᱥᱴᱷᱤᱠ ᱫᱚ ᱚᱱᱟᱛᱮ ᱟᱵᱮᱱ ᱞᱤᱧ ᱠᱩᱞᱤ ᱠᱮᱫ ᱵᱤᱱᱟ᱾
ᱮᱭᱟᱭ ᱨᱚᱠᱚᱢᱟᱜ ᱦᱮᱱᱟᱜᱼᱟ ᱟᱫᱚ ᱪᱮᱫ ᱠᱚᱪᱚ ᱚᱱᱟᱫᱚ ᱟᱹᱞᱤᱧ ᱫᱚ ᱩᱱᱟᱹᱜ ᱫᱚ ᱵᱟᱹᱞᱤᱧ ᱵᱟᱲᱟᱭᱟ᱾
ᱟᱪᱪᱷᱟ ᱛᱟᱨᱯᱚᱨᱮ ᱦᱚᱭ ᱵᱟᱦᱟᱜ ᱜᱮᱭᱟ ᱠᱚ ᱥᱮ ᱵᱟᱝᱟ ᱟᱯᱮ ᱚᱱᱛᱮ ᱫᱚ ᱵᱟᱦᱟ
ᱠᱚ ᱵᱟᱦᱟᱜ ᱜᱮᱭᱟ ᱟᱫᱚ ᱟᱞᱮ ᱥᱮᱱ ᱫᱚ ᱪᱮᱫ ᱢᱟᱱᱮ ᱚᱱᱟ ᱡᱮᱢᱚᱱ ᱟᱯᱮ ᱥᱮᱱ ᱫᱚ ᱱᱚᱛᱮ ᱫᱚ ᱥᱟᱨᱡᱚᱢ ᱵᱟᱦᱟ ᱠᱚ ᱟᱞᱮ ᱥᱮᱱ ᱫᱚ ᱚᱱᱠᱟ ᱫᱚ ᱵᱟᱹᱱᱩᱜᱼᱟ ᱟᱞᱮ ᱫᱚ ᱡᱮᱢᱚᱱ ᱱᱤᱢ ᱵᱟᱦᱟ ᱛᱮᱞᱮ ᱵᱟᱦᱟᱜᱼᱟ
ᱟᱪᱪᱷᱟ ᱢᱟᱜᱢᱚᱬᱮ ᱠᱚ ᱦᱩᱭᱩᱜ ᱜᱮᱭᱟ ᱥᱮ
ᱢᱟᱜ ᱢᱚᱬᱮ ᱠᱚᱫᱚ ᱵᱟᱝ ᱦᱩᱭᱩᱜᱼᱟ ᱟᱞᱮ ᱥᱮᱫ ᱫᱚ
ᱟᱨ ᱛᱟᱦᱞᱮ ᱟ ᱱᱚᱝᱠᱟ ᱥᱚᱨᱦᱟᱭᱚᱜ ᱜᱮᱭᱟ ᱯᱮᱥᱮ ᱵᱟᱝᱟ ᱛᱟᱦᱞᱮ ᱥᱚᱨᱦᱟᱭ ᱠᱚᱫᱚ ᱦᱩᱭᱩᱜ ᱜᱮᱭᱟ
ᱥᱚᱨᱦᱟᱭ ᱠᱚᱫᱚ ᱦᱩᱭᱩᱜ ᱜᱮᱭᱟ ᱚᱱᱟ ᱢᱟᱜ ᱢᱚᱬᱮ ᱤᱫᱤᱠᱟ ᱠᱟᱛᱮᱜ ᱛᱷᱚᱲᱟ ᱵᱮᱱ ᱞᱟᱹᱭ ᱞᱮᱠᱷᱟᱱ ᱱᱟᱯᱟᱭ ᱠᱚᱜ ᱟᱹᱞᱤᱧ ᱫᱚ ᱵᱟᱹᱞᱤᱧ ᱵᱟᱲᱟᱭᱟ ᱥᱮ ᱢᱟᱜ ᱢᱚᱬᱮ ᱤᱫᱤ ᱠᱟᱛᱮᱮᱫ ᱫᱚ
ᱟᱪᱪᱷᱟ ᱢᱟᱜ ᱢᱚᱬᱮ ᱟᱨ ᱵᱟᱦᱟ ᱫᱚ ᱦᱟᱸᱜ ᱢᱤᱫ ᱜᱮᱭᱟ ᱠᱤᱱᱛᱩ ᱢᱟᱜ ᱢᱚᱬᱮ ᱨᱮᱫᱚ ᱦᱟᱸᱜ ᱡᱟᱦᱟᱸ ᱟᱵᱚᱨᱮᱱ ᱫᱟᱲᱮ ᱠᱚ ᱩᱱᱠᱩ ᱫᱚᱟᱸ ᱡᱟᱹᱥᱛᱤ ᱧᱚᱜ ᱠᱚ ᱞᱟᱜᱟᱜᱼᱟ ᱟᱨ ᱮ ᱢᱟᱨᱟᱝ ᱧᱚᱜ ᱟᱨ ᱤᱭᱟᱹ ᱨᱮᱫᱚ ᱦᱟᱸᱜ ᱦᱩᱰᱤᱧ ᱧᱚᱜ ᱠᱚ ᱞᱟᱜᱟᱜᱼᱟ ᱟᱨᱠᱤ ᱚᱱᱟ ᱵᱟᱦᱟ ᱨᱮᱫᱚ ᱟᱫᱚ ᱱᱚᱝᱠᱟ ᱡᱟᱦᱟᱸ ᱫᱚ ᱡᱮᱢᱚᱱ